ᱦᱮᱸ ᱡᱚᱦᱟᱨ ᱜᱮ᱾ ᱦᱮᱸ ᱡᱚᱦᱟᱨ ᱜᱮ, ᱚᱲ ᱠᱚ ᱟᱸᱡᱚᱢ ᱧᱟᱢᱚᱜ ᱠᱟᱱ ᱜᱮᱭᱟ? ᱦᱳᱭ ᱟᱡᱚᱢ ᱧᱟᱢᱚᱜ ᱠᱟᱱ ᱜᱮᱭᱟ᱾ ᱟᱨ ᱤᱧᱟᱹᱜ ᱜᱮᱢ ᱟᱸᱡᱚᱢ ᱧᱟᱢᱮ-ᱟ ᱥᱮ ᱵᱟᱝᱟ ᱛᱟᱦᱞᱮ?
ᱦᱮᱸ ᱟᱸᱡᱚᱢ ᱧᱟᱢᱚᱜ ᱠᱟᱱ ᱜᱮᱭᱟ᱾
ᱦᱳᱭ ᱟᱫᱚ ᱱᱚᱛᱮ ᱵᱟᱭᱨᱮ ᱥᱮᱫ ᱤᱧ ᱦᱮᱡ ᱟᱠᱟᱱᱟ ᱛᱚ ᱟᱫᱚ ᱯᱟᱞᱮ ᱫᱚᱢᱮ ᱦᱚᱭ ᱠᱚᱢ ᱟᱸᱡᱚᱢ ᱧᱟᱢ ᱢᱮᱜ-ᱟ ᱦᱚᱭᱮᱜᱟᱭ ᱛᱚ ᱟᱞᱮ ᱥᱮᱫ ᱫᱚ ᱫᱚᱢᱮ᱾
ᱚ ᱚᱱᱛᱮ ᱫᱚ ᱦᱚᱭᱮᱜ ᱟᱭ?
ᱦᱚᱭᱟᱭ ᱦᱳᱭ ᱮᱱᱟᱝ ᱫᱚ ᱫᱟᱜ ᱵᱟᱲᱟ ᱦᱟᱫ ᱞᱮᱭᱟᱭ, ᱟᱫᱚ ᱱᱤᱛᱳᱜ ᱫᱚ ᱦᱚᱭᱮᱜ-ᱟᱭ ᱫᱚᱢᱮ᱾
ᱚ ᱚᱝᱠᱟ ᱦᱚᱭ ᱫᱚ ᱦᱟᱸᱜ ᱵᱟᱝ ᱟᱸᱡᱚᱢᱚᱜ ᱠᱟᱱᱟ, ᱟᱫᱚ ᱪᱮᱫ ᱪᱚᱝ ᱚᱱᱟ ᱮᱸ ᱥᱚᱸ ᱥᱚᱸ ᱧᱚᱜ ᱱᱟᱥᱮ ᱱᱟᱥᱮ ᱟᱸᱡᱚᱢᱚᱜ ᱠᱟᱱᱟ ᱫᱚ ᱯᱟᱞᱮᱱ ᱦᱮᱰᱯᱷᱳᱱ ᱠᱚᱵᱤᱱ ᱞᱟᱜᱟᱣ ᱠᱟᱫ?
ᱞᱟᱜᱟᱣ ᱟᱠᱟᱜ, ᱵᱟᱝᱟ ᱵᱟᱝᱟ ᱦᱮᱰᱯᱷᱳᱱ ᱠᱚᱫᱚ ᱵᱟᱝ ᱞᱟᱜᱟᱣ ᱠᱟᱱᱟ ᱱᱦᱟᱸᱜ ᱦᱚᱭ ᱜᱮ ᱩᱱᱫᱚ ᱯᱟᱞᱮ
ᱦᱮᱸ ᱦᱩᱭ ᱫᱟᱲᱮ-ᱟ ᱟᱨ ᱩᱝᱠᱩ ᱟᱹᱛᱩ ᱚᱲᱟᱜ ᱠᱚᱨᱮᱜ ᱢᱟ ᱩᱱᱠᱩ ᱱᱟᱥᱮ ᱱᱟᱥᱮ ᱨᱚᱴᱮ ᱠᱚ ᱩᱱᱠᱩ ᱥᱚᱶᱟᱲᱤ ᱠᱚᱠᱚ ᱨᱟᱜ ᱵᱟᱲᱟᱭ
ᱠᱩ ᱠᱚ ᱨᱟᱜ ᱵᱟᱲᱟᱭᱟ ᱛᱚ, ᱩᱦᱩᱸᱜ ᱩᱦᱩᱸᱜ ᱩᱸ ᱱᱚᱝᱠᱟ ᱜᱮ ᱟᱨᱠᱤ ᱱᱟᱥᱮ ᱱᱟᱥᱮ ᱟᱸᱡᱚᱢᱚᱜ ᱠᱟᱱᱟ ᱟᱫᱚ, ᱟᱵᱮᱱᱟᱜ ᱨᱚᱲ ᱫᱚ ᱫᱚ ᱯᱳᱥᱴᱳ ᱜᱮ ᱟᱸᱡᱚᱢᱚᱜ ᱠᱟᱱᱟ ᱯᱚᱵᱞᱮᱢ ᱫᱚ ᱵᱟᱹᱱᱩᱜ-ᱟ, ᱟᱪᱪᱷᱟ ᱟᱪᱪᱷᱟ᱾
ᱦᱩᱸ
ᱦᱚᱭ, ᱟᱨ ᱛᱟᱦᱞᱮ ᱪᱮᱜ ᱠᱚ ᱪᱤᱠᱟᱹ ᱵᱟᱲᱟᱭ ᱦᱩᱭᱩᱜ ᱠᱟᱱᱟ ᱱᱤᱛᱳᱜ ᱫᱚ? ᱦᱳᱭ ᱟᱫᱚ ᱚᱱᱠᱟ ᱫᱚ ᱪᱮᱫ ᱦᱚᱸ ᱵᱟᱝᱟ ᱚᱲᱟᱜ ᱠᱚᱨᱮ ᱜᱮ
ᱦᱮᱸ ᱾
ᱱᱤᱛᱚᱜ ᱫᱚ ᱱᱟᱦᱟᱜ ᱾
ᱦᱩᱸ ᱦᱩᱸ ᱾
ᱱᱚᱜ-ᱚᱭ ᱛᱚ ᱱᱟᱸᱜ ᱛᱟᱨᱟᱥᱤᱧ ᱟᱹᱭᱩᱵᱚᱜ ᱠᱟᱱᱟ ᱟᱫᱚ ᱱᱚᱜ-ᱚᱭ ᱡᱚᱜ ᱵᱟᱲᱟ ᱠᱟᱛᱮᱫ ᱟᱫᱚ ᱫᱩᱲᱩᱵ ᱠᱟᱱᱟᱞᱤᱧ ᱦᱟᱸᱜ ᱾ ᱟᱫᱚ
ᱦᱮᱸ ᱦᱮᱸ ᱾ ᱟᱫᱚ ᱠᱩᱲᱤ ᱜᱤᱫᱽᱨᱟᱹ ᱦᱚᱲ ᱫᱚ ᱦᱟᱸᱜ ᱚᱲᱟᱜ ᱨᱮ ᱛᱟᱦᱮᱸ ᱞᱮᱱᱠᱷᱟᱱ ᱫᱚ ᱤᱥᱤᱱ ᱵᱟᱥᱟᱝ ᱠᱚᱜᱮ ᱠᱟᱹᱢᱤ ᱠᱚᱫᱚ ᱦᱟᱸᱜ ᱱᱤᱛᱚᱜ ᱫᱚ ᱾
ᱦᱳᱭ ᱦᱳᱭ ᱾
ᱦᱩᱸ ᱤᱧ ᱦᱟᱸᱜ ᱱᱚᱜ-ᱚᱭ ᱵᱟᱡᱟᱨ ᱥᱮᱫ ᱠᱷᱟᱱᱮᱠ ᱢᱟᱲᱟᱝ ᱜᱤᱧ ᱫᱟᱬᱟ ᱟᱹᱜᱩ ᱠᱮᱫᱟ ᱱᱚᱛᱮ ᱦᱩᱸ ᱟᱫᱚ ᱠᱤᱪᱷᱩ ᱫᱚᱨᱠᱟᱨ ᱜᱮ ᱛᱟᱦᱮᱸ ᱦᱮᱸ ᱚᱱ ᱠᱟ ᱫᱚᱨᱠᱟᱨ ᱫᱚ ᱫᱚᱨᱠᱟᱨ ᱜᱮ ᱠᱤᱪᱷᱩ ᱫᱚ ᱨᱩᱣᱟᱹ ᱦᱟᱹᱥᱩ ᱠᱚᱨᱮᱱᱟᱜ ᱜᱮ ᱠᱤᱪᱷᱩ ᱨᱟᱱ ᱠᱚ ᱦᱟᱛ
ᱨᱟᱱ ᱠᱚ ᱦᱟᱛᱟᱣ ᱟᱹᱜᱩ ᱦᱩᱭ ᱮᱱᱟ ᱾ ᱟᱪᱪᱷᱟ ᱚ ᱨᱩᱣᱟᱹᱜ ᱠᱟᱱᱟᱵᱤᱱ ᱛᱟᱦᱚᱞᱮ?
ᱦᱮᱸ ᱟᱞᱤᱧ ᱫᱚ ᱵᱟᱝᱜᱮ ᱟᱫᱚ ᱟᱹᱞᱤᱧ ᱦᱟᱸᱜ ᱱᱚᱝᱠᱟ ᱢᱤᱫ ᱵᱟᱨ ᱚᱱᱟ ᱢᱟᱫᱟ ᱠᱚ ᱡᱚᱴᱟᱣ ᱟᱠᱟᱫ ᱞᱤᱧᱟ ᱟᱨ ᱨᱩᱣᱟᱹ ᱠᱚᱨᱮᱱᱟᱜ ᱨᱟᱱ ᱫᱚ ᱟᱹᱜᱩ ᱫᱚ ᱦᱩᱭ ᱮᱱᱟ
ᱟᱪᱪᱷᱟ ᱟᱪᱪᱷᱟ ᱾ ᱯᱚᱨᱮᱛᱮ ᱵᱟᱠᱷᱟᱱ ᱛᱟᱞᱟ ᱧᱤᱫᱟᱹ ᱵᱚᱦᱚᱜ ᱦᱟᱹᱥᱩ ᱠᱚ ᱨᱩᱣᱟᱹ ᱠᱚ ᱨᱟᱠᱟᱵ ᱞᱮᱱᱠᱷᱟᱱ ᱫᱚ ᱚᱠᱟᱨᱮ ᱨᱟᱱ ᱠᱚᱫᱚ ᱧᱟᱢᱚᱜ-ᱟ ᱩᱱᱫᱚ ᱾ ᱦᱳᱭ ᱦᱳᱭ ᱟᱫᱚ ᱚᱱᱮ ᱢᱟᱫᱟᱜ ᱠᱟᱱᱟᱵᱤᱱ ᱛᱟᱦᱚᱞᱮ ᱚᱱᱟ ᱫᱮᱥᱤ ᱨᱟᱱ ᱠᱚᱫᱚ ᱟᱫᱚ ᱵᱟᱵᱤᱱ ᱡᱚᱢ ᱵᱟᱲᱟᱭᱮᱫ-ᱟ?
ᱪᱮᱫ ᱨᱟᱱ ᱵᱤᱱ
ᱪᱮᱫ ᱨᱟᱱ ᱵᱤᱱ ᱞᱟᱹᱭ ᱠᱮᱫᱟ? ᱫᱮᱥᱤ ᱨᱟᱱ ᱡᱟᱦᱟᱸ ᱫᱚ ᱦᱟᱸᱜ ᱚᱱᱟ ᱰᱟᱠᱛᱚᱨ ᱨᱟᱱ ᱫᱚ ᱵᱟᱝ-ᱟ᱾ ᱡᱟᱦᱟᱸ ᱫᱚ ᱚᱱᱟ ᱨᱮᱦᱮᱫ ᱥᱮᱸᱫᱮᱫ ᱠᱷᱚᱱᱟᱜ ᱱᱟᱦᱟᱸᱜ ᱾ ᱦᱮᱸ ᱦᱮᱸ ᱚᱱᱟ ᱫᱮᱥᱤ ᱨᱟᱱ ᱫᱚ ᱦᱟᱸᱜ ᱚᱝᱠᱟ ᱫᱚ ᱱᱤᱛᱚᱜ ᱫᱚ ᱚᱝᱠᱟ ᱟᱹᱛᱩ ᱚᱲᱟᱜ ᱛᱚ ᱵᱟᱹᱱᱩᱜ ᱞᱤᱧᱟ ᱛᱚ ᱱᱚᱛᱮ ᱵᱟᱡᱟᱨ ᱥᱮᱫ ᱨᱮ ᱾ ᱦᱳᱭ ᱟ ᱫᱚ ᱵᱟᱡᱟᱨ ᱨᱮᱦᱚᱸ ᱛᱚ ᱢᱮᱱᱟᱜ ᱜᱮᱭᱟ ᱟᱫᱚ ᱵᱟᱹᱵᱤᱱ ᱵᱟᱲᱟᱭᱟ ᱦᱚᱭᱛᱚ ᱾ ᱱᱚᱜ-ᱚᱭ ᱡᱮᱢᱚᱱ ᱦᱟᱸᱜ ᱚᱱᱮ ᱢᱟᱫᱟᱜ ᱠᱟᱱ ᱫᱚᱵᱤᱱ ᱟᱫᱚ ᱚᱱᱟ ᱢᱟᱫᱟᱜ ᱨᱮᱦᱚᱸ ᱛᱚ ᱚᱱᱟ ᱤᱭᱟᱹ ᱠᱚ ᱨᱚᱥᱩᱱ ᱠᱚ ᱥᱩᱱᱩᱢ ᱠᱚᱫᱚ ᱟᱫᱚ ᱟᱹᱭᱩᱵ ᱵᱮᱲᱟ ᱵᱟᱵᱤᱱ ᱚᱡᱚᱜ ᱡᱚᱝ ᱠᱟᱱᱟ ᱡᱟᱸᱜᱟ ᱛᱟᱞᱠᱷᱟ ᱠᱚᱨᱮ ᱠᱚᱲᱟᱢ ᱠᱚᱨᱮ ᱦᱚᱴᱚᱜ ᱠᱚᱨᱮ ᱚᱡᱚᱜ ᱡᱚᱝ ᱵᱤᱱ ᱦᱟᱸᱜ ᱩᱱᱫᱚ ᱱᱟᱯᱟᱭ ᱧᱚᱜ ᱵᱤᱱ ᱡᱟᱹᱯᱤᱫ ᱟᱵᱤᱱ᱾ ᱚᱱᱠᱟ ᱫᱚ ᱦᱟᱸᱜ ᱵᱟᱰᱟᱭ ᱫᱚ ᱵᱟᱝ ᱛᱟᱦᱮᱸ ᱠᱟᱱᱟ ᱾ ᱟᱫᱚ ᱚᱱᱠᱟ ᱫᱚ ᱛᱟᱦᱚᱞᱮ ᱥᱩᱱᱩᱢ ᱛᱚ ᱛᱟᱦᱚᱞᱮ ᱪᱮᱫ ᱞᱮᱠᱟ ᱵᱤᱱ ᱞᱟᱹᱭ ᱠᱮᱫᱟ ᱦᱟᱸᱜ ᱵᱟᱞᱤᱧ ᱵᱩᱡᱷᱟᱹᱣ ᱞᱮᱫᱟ ᱾ ᱦᱳᱭ ᱚᱱᱟ ᱤᱭᱟᱹ ᱛᱩᱲᱤ ᱥᱩᱱᱩᱢ ᱱᱟᱦᱟᱸᱜ
ᱦᱮᱸ ᱾
ᱦᱮᱸ ᱾ ᱛᱩᱲᱤ ᱥᱩᱱᱩᱢ ᱢᱮᱱᱟᱜ ᱜᱮᱫᱚ ᱱᱟᱦᱟᱸᱜ ᱩᱛᱩ ᱥᱩᱱᱩᱢ
ᱦᱮᱸ ᱾
ᱚᱱᱟ ᱛᱩᱲᱤ ᱥᱩᱱᱩᱢ ᱨᱮ ᱤᱭᱟᱹ ᱪᱮᱫ ᱠᱚ ᱞᱟᱹᱭᱟ ᱚᱱᱟ ᱨᱟᱹᱥᱩᱱ ᱯᱷᱩ ᱴᱟᱹᱣ ᱞᱮᱠᱷᱟᱱ ᱡᱟᱦᱟᱸ ᱫᱚ ᱦᱟᱸᱜ ᱚᱱᱟ ᱠᱟᱹᱴᱤᱡ ᱛᱷᱮᱜᱮᱞ ᱛᱷᱮᱜᱮᱞ ᱠᱮᱴᱮᱡ ᱠᱚᱴᱮᱡ ᱜᱩᱸᱰᱟᱹ ᱠᱟᱛᱮ
ᱦᱮᱸ ᱾
ᱟᱫᱚ ᱚᱱᱟᱨᱮ ᱢᱮᱥᱟ ᱠᱟᱛᱮ ᱱᱟᱦᱟᱸᱜ ᱡᱟᱦᱟᱸ ᱠᱟᱹᱴᱤᱡ ᱥᱮᱸᱜᱮᱞ ᱨᱮᱵᱤᱱ ᱞᱚᱞᱚ ᱧᱚᱜ ᱠᱮᱜ-ᱟ ᱟᱫᱚ ᱠᱟᱹᱴᱤᱡ ᱩᱨ ᱜᱩᱢ ᱩᱨᱜᱩᱢ ᱩᱨᱜᱩᱢ ᱟᱫᱚ ᱚᱱᱟ ᱚᱡᱚᱜ ᱡᱚᱝᱟᱜ ᱵᱤᱱ ᱦᱟᱸᱜ ᱡᱟᱸᱜᱟ ᱛᱟᱞᱠᱷᱟ ᱠᱚᱨᱮ ᱤᱱᱟᱹᱠᱷᱟᱱ ᱞᱚᱜᱚᱱ ᱧᱚᱜ ᱢᱟᱫᱟ ᱪᱟᱵᱟᱜ-ᱟ ᱾ ᱮᱠᱟᱞᱜᱮ ᱮᱠᱟᱞᱜᱮ, ᱦᱳᱭ ᱾ ᱟᱹᱰᱤ ᱥᱟᱨᱦᱟᱣ ᱡᱮ ᱱᱚᱣᱟ ᱠᱟᱹᱴᱤᱡ ᱟᱫᱚ ᱟᱵᱮᱱ ᱴᱷᱮᱱ ᱠᱷᱚᱱ ᱵᱟᱰᱟᱭ ᱧᱟᱢ ᱮᱱᱟ ᱡᱮ ᱵᱟᱝ ᱢᱤᱫᱴᱮᱡ ᱨᱟᱱ ᱵᱮᱱ ᱞᱟᱹᱭᱟᱫ ᱞᱤᱧᱟᱹ ᱟᱫᱚ ᱵᱟᱲᱟᱭ ᱫᱚ ᱵᱟᱝ ᱛᱟᱦᱮᱸ ᱠᱟᱱᱟ ᱵᱟᱠᱷᱟᱱ ᱫᱚ ᱦᱳᱭ ᱾ ᱦᱮᱸ ᱮᱴᱟᱜ ᱵᱷᱚᱨᱥᱟ ᱜᱮ ᱨᱟᱱ ᱵᱷᱚᱨᱥᱟ ᱠᱤᱨᱤᱧ ᱵᱷᱚᱨᱥᱟ ᱡᱮ ᱵᱟᱝ ᱨᱟᱱ ᱡᱚᱢ ᱠᱟᱛᱮ ᱜᱤᱛᱤᱡ ᱠᱚᱜ ᱦᱩᱭᱩᱜ-ᱟ ᱾ ᱦᱳᱭ ᱦᱳᱭ ᱟᱨᱚ ᱢᱤᱫᱴ ᱟᱝ ᱡᱮᱢᱚᱱ ᱢᱮᱱᱟᱜ ᱟᱠᱟᱫ-ᱟ ᱡᱟᱦᱟᱸ ᱚᱱᱟ ᱤᱭᱟᱹ ᱟᱯᱮ ᱥᱩᱨ ᱠᱚᱨᱮ ᱩᱞ ᱫᱟᱨᱮ ᱠᱚ ᱢᱮᱱᱟᱜ ᱟᱠᱟᱫ ᱜᱮᱭᱟ ᱥᱮ ᱾ ᱦᱮᱸ ᱩᱞ ᱫᱟᱨᱮ ᱠᱚᱫᱚ ᱦᱮᱸ ᱢᱮᱱᱟᱜ ᱜᱮᱭᱟ᱾ ᱦᱳᱭ ᱚᱱᱟ ᱡᱮᱢᱚᱱ ᱚᱱᱟ ᱩᱞ ᱫᱟᱨᱮ ᱨᱮᱱᱟᱜ ᱚᱱᱟ ᱥᱟᱠᱟᱢ ᱟᱸ ᱥᱟ ᱠᱟᱢ ᱨᱮᱱᱟᱜ ᱚᱱᱟ ᱡᱟᱦᱟᱸ ᱰᱟᱹᱱᱴᱤᱡ ᱛᱮᱫ ᱱᱟᱦᱟᱜ ᱧᱟᱢᱚᱜᱼᱟ ᱚᱱᱟ ᱥᱤᱨᱟᱹ ᱫᱚ ᱡᱟᱦᱟᱸ ᱚᱱᱟ ᱴᱤᱡ ᱦᱚᱸ ᱡᱩᱫᱤ ᱤᱭᱟᱹ ᱚᱱᱟᱦᱚᱸ ᱛᱩᱲᱤ ᱥᱩᱱᱩᱢ ᱥᱟᱞᱟᱜ ᱜᱮ ᱦᱟᱸᱜ, ᱛᱩᱲᱤ ᱥᱩᱱᱩᱢ ᱥᱟᱞᱟᱜ ᱞᱚᱞᱚ ᱞᱮᱠ ᱠᱷᱟᱱ ᱚᱱᱟ ᱫᱚ ᱟᱨᱦᱚᱸ ᱠᱟᱹᱴᱤᱡ ᱯᱟᱣᱟᱨ ᱧᱚᱜ ᱜᱮᱭᱟ᱾ ᱚᱱᱟ ᱦᱚᱸ ᱛᱩᱲᱤ ᱥᱩᱱᱩᱢ ᱥᱟᱞᱟᱜ ᱞᱚᱞᱚ ᱠᱟᱛᱮᱜ ᱚᱱᱟᱦᱚᱸ ᱚᱱᱠᱟ ᱚᱡᱚᱜᱼᱟᱱ ᱠᱷᱟᱱ ᱟᱨ ᱡᱩᱫᱤᱢ ᱠᱷᱩᱜ ᱵᱟᱲᱟᱭᱮᱫ ᱠᱷᱟᱱ ᱫᱚ ᱚᱱᱟ ᱦᱚᱸ ᱚᱱᱠᱟ ᱜᱮ ᱛᱟᱞ ᱠᱷᱟ ᱠᱚᱨᱮ ᱛᱤ ᱡᱟᱸᱜᱟ ᱠᱚᱨᱮ ᱚᱸ ᱦᱚᱴᱚᱜ ᱠᱚᱨᱮ ᱟᱫᱚ ᱚᱡᱚᱜ ᱡᱚᱢᱟᱜ ᱟᱢ ᱡᱟᱹᱯᱤᱫ ᱥᱚᱢᱚᱭ᱾
ᱦᱮᱸ᱾
ᱟᱫᱚ ᱤᱱᱟᱹᱠᱷᱟᱱ ᱚᱱᱟ ᱞᱟᱜᱟᱣ ᱠᱟᱛᱮ ᱫᱚ ᱟᱫᱚ ᱢᱤᱫ ᱜᱷᱟᱹᱲᱤᱡ ᱮᱸ ᱜᱤᱛᱤᱡ ᱠᱚᱜ ᱢᱮ ᱡᱟᱦᱟᱸ ᱫᱚ ᱱᱟᱦᱟᱜ ᱚᱱᱟ ᱦᱚᱲᱢᱚ ᱨᱮ ᱤᱭᱟᱹ ᱦᱟᱢᱟ᱾ ᱟ ᱢᱟᱱᱮ ᱵᱷᱮᱫᱟ ᱟᱢ ᱢᱟ ᱟᱨ ᱵᱟᱠᱷᱟᱡ ᱡᱩᱫᱤ ᱱᱟᱦᱟᱜ ᱮ ᱡᱮ ᱡᱚᱢ ᱡᱚᱢ ᱧᱩ ᱦᱩᱭ ᱠᱟᱛᱮ ᱡᱟᱦᱟᱸ ᱜᱤᱛᱤᱡ ᱥᱚᱢᱚᱭ ᱱᱟᱦᱟᱜ ᱩᱱ ᱥᱚᱢᱚᱭᱮᱢ ᱞᱟᱜᱟᱣᱟᱱ ᱠᱷᱟᱱ᱾
ᱦᱩᱸ ᱦᱩᱸ ᱟᱫᱚ ᱱᱚᱜ-ᱚ ᱱᱟ ᱤᱭᱟᱹ ᱩᱞ ᱥᱟᱠᱟᱢ ᱡᱟᱦᱟᱸ ᱚᱱᱮ ᱥᱟᱠᱟᱢ ᱦᱟᱸᱜ ᱞᱟᱴᱷᱟ ᱠᱚᱜ ᱫᱚ ᱡᱟᱦᱟᱸ ᱰᱟᱱᱴᱷᱤᱡ ᱛᱟᱦᱮᱱ ᱫᱚ ᱚᱱᱟ ᱥᱟᱠᱟᱢ ᱴᱷᱮᱱ ᱜᱮ ᱚᱱᱟᱴᱟᱜ ᱵᱤᱱ ᱞᱮᱭ ᱦᱚᱪᱚᱭ ᱫᱟᱛᱚ?
ᱚᱱᱟ ᱫᱚᱵᱚ ᱦᱳᱭ ᱚᱱᱟᱜᱮ ᱚᱱᱟ ᱛᱟᱞᱟ ᱛᱟᱞᱟᱛᱮ ᱡᱟᱦᱟᱸ ᱚᱱᱟ ᱥᱤᱨᱟᱹ ᱞᱮᱠᱟ ᱱᱟᱦᱟᱜ ᱢᱮᱱᱟᱜ ᱫᱚ᱾ ᱚ ᱦᱮᱸ ᱚᱱᱟ ᱥᱟᱠᱟᱢ ᱨᱮᱱᱟᱜ ᱡᱟᱦᱟᱸ ᱛᱟᱞᱟ ᱥᱤᱸᱨᱟ ᱵᱟᱝ? ᱦᱳᱭ ᱦᱳᱭ᱾ ᱟᱫᱚ ᱚᱱᱟ ᱠᱷᱟᱱ ᱢᱚᱴᱟ ᱧᱚᱜ ᱜᱮᱭᱟ ᱟᱫᱚ ᱚᱱᱟ ᱫᱚ ᱮᱸ ᱚᱱᱟ ᱥᱩᱱᱩᱢ ᱨᱮ ᱚᱱᱟ ᱦᱚᱸ ᱟᱸ ᱠᱟᱹᱴᱤᱡ ᱱᱟᱥᱮᱱᱟᱜ ᱚᱱᱟ ᱦᱚᱸᱵᱤᱱ ᱠᱚᱴᱮᱡ ᱜᱩᱸᱰᱟᱹᱭᱟ ᱟᱨ ᱵᱟᱝᱠᱷᱟᱱ ᱚᱱᱟ ᱫᱚ ᱦᱟᱸᱜ ᱥᱤᱨᱟᱹ ᱫᱚ ᱠᱮ ᱴᱮᱡ ᱧᱚᱜ ᱜᱮᱭᱟ ᱛᱚ, ᱟᱫᱚ ᱦᱮᱰᱮᱡ ᱛᱮᱫᱚ ᱵᱟᱠᱷ ᱠᱷᱟᱡ ᱥᱚᱢᱚᱭ ᱞᱟᱜᱟᱜᱼᱟ ᱟᱫᱚ ᱚᱱᱟᱜᱮ ᱮᱸ ᱠᱟᱹᱴᱤᱡ ᱚᱱᱟ ᱦᱚᱸ ᱠᱚᱴᱮᱡ ᱜᱩᱸᱰᱟᱹ ᱧᱚᱜ ᱞᱮᱠᱷᱟᱱ ᱠᱟᱹᱡ ᱱᱟᱥᱮ ᱱᱟᱥᱮ
ᱦᱮᱸ᱾
ᱟᱫᱚ ᱚᱱᱟ ᱦᱚᱸᱵᱤᱱ ᱞᱚᱞᱚ ᱞᱮᱠᱷᱟᱱ ᱚᱱᱟ ᱦᱚᱸ ᱵᱷᱟᱜᱤ ᱜᱮᱭᱟ ᱟᱹᱰᱤ ᱩᱯᱚᱠᱟᱨ ᱜᱮᱭᱟ ᱟᱫᱚ ᱟᱹᱞᱤᱧ ᱫᱚ ᱱᱟᱦᱟᱜ ᱚᱝᱠᱟ ᱟᱢᱮᱢ ᱞᱮᱭᱟᱫ ᱞᱤᱧᱟ ᱡᱟᱸᱜ ᱱᱚᱝᱠᱟᱱ ᱨᱟᱱ ᱠᱚᱫᱚ ᱵᱟᱰᱟᱭ ᱵᱟᱝ ᱦᱳᱭ᱾ ᱟᱫᱚ ᱦᱟᱸᱜ ᱛᱟᱞᱦᱮ ᱛᱮᱦᱮᱧᱟᱜ ᱱᱚᱝᱠᱟ ᱛᱟᱨᱟᱥᱤᱧ ᱢᱟ ᱛᱟᱨᱟᱥᱤᱧ ᱠᱟᱱ ᱜᱮᱭᱟ ᱟᱫᱚ ᱱᱤᱛᱳᱜ ᱫᱚ ᱞᱟᱦᱟᱛᱮ ᱞᱮᱠᱟ ᱡᱮ ᱪᱷᱚ ᱵᱟᱡᱟᱣ ᱞᱮᱱᱠᱷᱟᱱ ᱜᱮ ᱟᱭᱩᱵᱚᱜ-ᱟ ᱚᱝᱠᱟ ᱫᱚ ᱚᱝᱠᱟ ᱥᱟᱛ ᱥᱟᱲᱮ ᱥᱟᱛ ᱚᱱᱠᱟ ᱵᱟᱡᱟᱜ ᱠᱟᱱᱟ ᱛᱚᱵᱮ ᱱᱤᱡ ᱟᱹᱭᱩᱵᱚᱜ ᱠᱟᱱᱟ, ᱦᱳᱭ ᱦᱳᱭ᱾
ᱟᱫᱚ ᱚᱝᱠᱟ ᱜᱮ ᱦᱟᱸᱜ ᱱᱤᱛᱳ ᱢᱟ ᱱᱚᱜᱼᱚᱭ ᱫᱤᱹᱱᱟᱢ ᱜᱮ ᱚᱝᱠᱟ ᱫᱟᱜ ᱡᱟᱹᱯᱩᱫ ᱫᱟᱭ ᱨᱟᱵᱟᱝ ᱦᱚᱸ ᱨᱟᱵᱟᱝ ᱞᱮᱠᱟ ᱟ. ᱭᱠᱟᱹᱜ ᱠᱟᱱᱟ ᱟᱫᱚ ᱱᱚᱜ-ᱚᱭ ᱵᱮᱱ ᱞᱟᱹᱭ ᱠᱮᱫ ᱞᱮᱠᱟ ᱡᱮ ᱚᱱᱟ ᱩᱞ ᱥᱟᱠᱟᱢ ᱨᱮᱱᱟᱜ ᱰᱟᱹᱱᱴᱤᱡ ᱛᱮ ᱦᱟᱸᱜ ᱟᱫᱚ ᱦᱟᱸᱜ ᱚᱱᱟᱫᱚ ᱠᱷᱩᱜ ᱡᱩᱫᱤ ᱧᱟᱢ ᱞᱤᱧᱟ ᱟᱫᱚ ᱠᱷᱩᱜ ᱫᱚ ᱦᱟᱸᱜ ᱚᱝᱠᱟ ᱫᱚ ᱵᱟᱞᱤᱧ ᱠᱷᱩᱜ ᱠᱟᱱᱟ ᱟᱹᱞᱤᱧ ᱫᱚ ᱚᱱᱟ ᱠᱚᱯᱷ
ᱟᱫᱚ ᱮᱱᱛᱮ ᱨᱮᱦᱚᱸ ᱱᱚᱸᱜᱼᱚᱭ ᱱᱟᱦᱟᱜ ᱫᱚᱢᱮ ᱦᱳᱭ ᱦᱚᱴᱚᱜ ᱠᱚ ᱵᱟᱹᱭᱥᱟᱹᱣ ᱵᱟᱹᱭᱥᱟᱹᱣ ᱜᱮᱛᱚ ᱟᱸᱡᱚᱢᱚᱜ ᱠᱟᱱ ᱛᱟᱵᱤᱱᱟ᱾
ᱦᱮᱸ ᱦᱮᱸ᱾
ᱟᱫᱚ ᱚᱱᱠᱟ ᱜᱮ ᱚᱱᱟᱵᱤᱱ ᱞᱟᱜᱟᱣ ᱞᱮᱠᱷᱟᱱ ᱦᱟᱸᱜ ᱛᱟᱦᱚᱞᱮ ᱩᱱᱫᱚ ᱞᱚᱜᱚᱱ ᱜᱮ ᱱᱟᱦᱟᱜ ᱵᱤᱱ ᱵᱮᱥ ᱜᱚᱫᱚᱜᱼᱟ ᱟᱫᱚ ᱩᱱᱟᱹᱜ ᱫᱚ ᱵᱟᱹᱵᱤᱱ ᱦᱟᱨᱠᱮᱛᱚᱜᱼᱟ ᱧᱤᱫᱟᱹ ᱦᱚᱸ ᱱᱟᱯᱟᱭ ᱛᱮᱵᱤᱱ ᱡᱟᱹ ᱯᱤᱫ ᱫᱟᱲᱮᱭᱟᱜᱼᱟ᱾ ᱱᱚᱜ-ᱚᱱᱟ ᱦᱟᱨᱠᱮᱛ ᱫᱚ ᱦᱟᱸᱜ ᱟᱹᱞᱤᱧᱟᱜ ᱫᱚ ᱱᱚᱣᱟ ᱜᱮ ᱠᱟᱱᱟ ᱧᱤᱫᱟᱹ ᱡᱟᱹᱯᱤᱫ ᱫᱚ ᱦᱟᱸᱜ ᱡᱮᱢᱚᱱ ᱵᱚᱱ ᱞᱟᱹᱭᱟ ᱢᱟᱱᱮ ᱠᱩᱠᱢᱩ ᱠᱚ ᱧᱮᱞ ᱛᱮ ᱦᱟᱸᱜ ᱵᱚᱱ ᱮᱵᱷᱮᱱ ᱵᱟᱲᱟᱜᱼᱟ ᱢᱮᱱᱠᱷᱟᱱ ᱵᱟᱝ ᱠᱩᱠᱢᱩ ᱛᱮ ᱮᱵᱷᱮᱱ ᱛᱮᱫᱚ ᱟᱸᱠᱵᱟᱠᱟᱜ ᱠᱟᱱᱟ ᱞᱤᱧ᱾ ᱦᱚᱸ ᱟᱫᱚ ᱵᱟᱰᱟᱭ ᱜᱮᱭᱟᱵᱮᱱ ᱦᱟᱸᱜ ᱢᱟᱫᱟ ᱠᱚ ᱧᱟᱢ ᱞᱮᱠᱷᱟᱱ ᱫᱚ ᱠᱷᱟᱹᱞᱤ ᱢᱩᱸ ᱜᱮ ᱮᱥᱮᱫᱚᱜ ᱛᱟᱵᱚᱱᱟ᱾ ᱦᱳᱭ ᱦᱳᱭ ᱦᱳᱭ᱾ ᱥᱟᱱᱛᱤ ᱧᱚᱜ ᱛᱮ ᱱᱟᱦᱟᱜ ᱵᱟᱝᱵᱚᱱ ᱡᱟᱹᱯᱤᱫ ᱫᱟᱲᱮᱭᱟᱜᱼᱟ ᱵᱟᱝ ᱥᱮ᱾ ᱦᱮᱸ ᱱᱚᱜᱼᱚᱱᱟ ᱜᱮ ᱫᱚᱢᱮ ᱮᱴᱠᱮᱴᱚᱬᱮ ᱫᱚ ᱦᱟᱸᱜ ᱧᱤᱫᱟᱹ ᱡᱟᱹᱯᱤᱫ ᱜᱮ ᱦᱟᱸᱜ ᱵᱟᱨᱥᱤᱧ ᱯᱮᱥᱤᱧ ᱦᱩᱭᱩᱜ ᱠᱟᱱᱟ᱾ ᱟᱪᱪᱷᱟ᱾ ᱥᱮᱜ ᱟᱪᱩᱨᱚᱜ ᱨᱮᱦᱚᱸ ᱢᱤᱫᱴᱮᱡ ᱢᱩᱸ ᱮᱥᱮᱫᱚᱜ ᱠᱟᱱᱟ ᱱᱚᱛᱮ ᱟᱹᱪᱩᱨᱚᱜ ᱠᱟᱱ ᱨᱮᱦᱚᱸ ᱱᱚᱣᱟ ᱫᱷᱟᱨᱮ ᱛᱮ ᱮᱥᱮᱫᱚᱜ ᱠᱟᱱᱟ᱾ ᱦᱳᱭ ᱦᱳᱭ, ᱦᱳᱭ᱾ ᱦᱩᱸ ᱟᱫᱚ ᱚᱱᱟ ᱤᱭᱟᱹ ᱠᱚᱜᱮ ᱨᱟᱱ ᱠᱚᱜᱮ ᱠᱤᱨᱤᱧᱟᱜ ᱡᱚᱢᱟᱜ ᱦᱩᱭᱩᱜ ᱠᱟᱱᱟ ᱟᱫᱚ ᱚᱱᱮ ᱱᱟᱥᱮ ᱱᱟᱥᱮ ᱥᱮ ᱡᱟᱦᱟᱸ ᱛᱤᱱ ᱠᱚᱨᱮ ᱵᱚᱦᱚᱜ ᱦᱟᱹᱥᱩᱲ ᱠᱚ, ᱟᱫᱚ ᱟᱹᱞᱤᱧ ᱫᱚ ᱱᱚᱝᱠᱟ ᱞᱤᱧ ᱞᱟᱹᱭᱟ ᱡᱤ ᱡᱟᱦᱟᱸ ᱚᱱᱟ ᱚᱱᱟ ᱨᱟᱱ ᱠᱚ ᱱᱟᱦᱟᱜ ᱦᱮᱸ ᱟᱫᱚ ᱚᱱᱟ ᱠᱚᱫᱚ ᱚ ᱨᱟᱱ ᱫᱚ ᱮᱢ ᱫᱚᱠᱚ ᱮᱢᱚᱜ ᱠᱟᱱᱟ ᱴᱷᱤᱠᱜᱮᱭᱟ ᱟᱫᱚ ᱚᱱᱟ ᱫᱚ ᱞᱟᱦᱟ ᱫᱚ ᱵᱤᱞᱤ-ᱼᱟ ᱡᱟᱦᱟᱸ ᱡᱩᱫᱤ ᱢᱟᱫᱟᱜ ᱠᱟᱱᱟᱢ ᱛᱟᱦᱚᱞᱮ ᱚᱱᱟ
ᱚᱱᱟᱦᱚᱸ ᱚᱱᱟ ᱨᱟᱱ ᱡᱚᱢ ᱠᱟᱛᱮ ᱫᱚ ᱟᱨᱦᱚᱸ ᱵᱮᱥᱤ ᱜᱮ ᱵᱩᱡᱷᱟᱹᱜ ᱞᱮᱠᱟᱞᱤᱧ ᱵᱩᱡᱷᱟᱹᱣᱟ ᱟᱹᱞᱤᱧ ᱫᱚ ᱚᱱᱟᱛᱮ ᱢᱟᱫᱟᱜ ᱞᱟᱹᱜᱤᱫ ᱨᱟᱱ ᱠᱚᱫᱚ ᱫᱚᱢᱮ ᱫᱚ ᱵᱟᱹᱞᱤᱧ ᱟᱹᱜᱩᱭ ᱜᱮᱭᱟ
ᱮ ᱢᱟᱱᱮ ᱱᱚᱜᱚᱭ ᱵᱮᱱ ᱢᱮᱱ ᱠᱮᱫ ᱞᱮᱠᱷᱟᱱ ᱥᱟᱹᱨᱤ ᱠᱟᱛᱷᱟ ᱜᱮ ᱠᱟᱱᱟ᱾ ᱟᱵᱚ ᱨᱩᱣᱟᱹ ᱦᱟᱹᱥᱩ ᱥᱮ ᱵᱚᱦᱚᱜ ᱦᱟᱹᱥᱩ ᱠᱚᱦᱚ ᱥᱮ ᱚᱱᱟ ᱫᱟᱜ ᱥᱮᱱ ᱠᱚ ᱞᱟᱡᱽ ᱦᱟᱹᱥᱩ ᱠᱚᱨᱮᱱᱟᱜ ᱦᱚᱸ
ᱠᱚᱨᱮᱱᱟᱜ ᱦᱚᱸ ᱦᱳᱭ ᱡᱟᱹᱥᱛᱤ ᱧᱮᱞ ᱠᱟᱱᱟ ᱡᱮ ᱨᱟᱱ ᱠᱚ ᱮᱢᱚᱜ ᱨᱮᱦᱚᱸ ᱡᱟᱛᱮ ᱚᱱᱟ ᱫᱚ, ᱵᱟᱹᱲᱛᱤᱜ ᱢᱟ ᱥᱮ ᱞᱚᱜᱚᱱ ᱞᱚᱜᱚᱱ ᱚᱱᱟ ᱦᱩᱭ ᱪᱟᱵᱟᱜ ᱢᱟ ᱦᱳᱭ ᱦᱳᱭ ᱟᱫᱚ ᱚᱱᱟᱛᱮ ᱟᱹᱞᱤᱧ ᱫᱚ ᱦᱟᱸᱜ ᱨᱟᱱ ᱵᱷᱚᱨᱥᱟ ᱫᱚ ᱵᱟᱹᱞᱤᱧ ᱛᱟᱦᱮᱱ ᱜᱮᱭᱟ᱾ ᱨᱟᱱ ᱠᱚᱫᱚ ᱚᱱᱠᱟᱫᱚ ᱛᱮᱢᱚᱱ ᱫᱚ ᱵᱟᱹᱞᱤᱧ ᱚᱱᱟ ᱫᱚ ᱚᱱᱠᱟ ᱵᱟᱡᱟᱨ ᱥᱚᱦᱚ ᱠᱚᱨᱮ ᱛᱟᱦᱮ ᱛᱚ ᱟᱫᱚ ᱚᱲᱟᱜ ᱦᱚᱲ ᱠᱚᱣᱟᱜ ᱡᱳᱨ ᱡᱮ ᱵᱟᱝ ᱡᱚᱠᱷᱚᱱ ᱢᱮᱱᱟᱢᱟ ᱟᱫᱚ ᱪᱤᱱᱛᱟᱹᱜ ᱟᱠᱚ ᱛᱚ, ᱟᱫᱚ ᱚᱱᱟ ᱛᱮ ᱠᱚ ᱢᱮᱱᱟ ᱠᱟᱭᱨᱟ ᱟᱢ ᱡᱟᱦᱟᱴᱟᱜ ᱢᱮᱛᱟᱜ ᱢᱮᱜᱮ ᱡᱚᱢ ᱠᱟᱜ ᱦᱳᱭ ᱦᱳᱭ ᱦᱩ ᱟᱫᱚ ᱚᱱᱟᱜᱮ ᱦᱚᱞᱟ ᱢᱟᱦᱫᱷᱮᱨ ᱠᱚ ᱠᱚ ᱢᱮᱱᱫᱟ ᱡᱮ ᱵᱟᱢ ᱪᱟᱞᱟᱜ ᱠᱟᱱᱟ ᱟᱹᱜᱩ ᱠᱟᱜ ᱢᱮ᱾ ᱟᱫᱚ ᱚᱱᱟ ᱠᱚᱫᱚ ᱠᱟᱹᱢᱤ ᱠᱚ ᱛᱮᱢᱚᱱ ᱪᱤᱱ ᱦᱚᱸ ᱵᱟᱹᱱᱩᱜ-ᱟ᱾ ᱢᱟ ᱛᱟᱦᱞᱮ ᱵᱟᱝ ᱵᱟᱡᱟᱨ ᱥᱮᱱ ᱢᱤᱫ ᱜᱷᱟᱹᱲᱤ ᱫᱟᱬᱟ ᱟᱹᱜᱩ ᱦᱩᱭ ᱞᱮᱱ ᱜᱮ᱾ ᱟᱪᱪᱷᱟ ᱟᱪᱪᱷᱟ ᱦᱮᱸ ᱟᱫᱚ ᱚᱱᱠᱟ ᱜᱮ ᱫᱟᱬᱟ ᱥᱮᱱ ᱠᱟᱛᱮ ᱚᱱᱮ ᱨᱟᱱ ᱠᱚ ᱟᱹᱜᱩ ᱵᱟᱲᱟ ᱦᱩᱭᱱᱟ ᱱᱚᱜᱚᱭ ᱟᱹᱜᱩ ᱠᱟᱛᱮᱜ ᱜᱮ ᱱᱚᱜᱚᱭ ᱚᱲᱟᱜ ᱠᱚᱨᱮ ᱫᱩᱲᱩᱵ ᱵᱟᱲᱟ ᱱᱤᱛᱚᱜ ᱠᱟᱱᱟ ᱟᱪᱪᱷᱟ ᱚ ᱛᱟᱦᱟᱞᱮ ᱟᱵᱤᱱ ᱫᱚ ᱵᱟᱭᱨᱮ ᱨᱮᱵᱤᱱ ᱛᱟᱦᱮᱱ ᱜᱮᱭᱟ ᱵᱟᱝ?
ᱦᱮᱸ ᱦᱮᱸ ᱟᱛᱩ ᱚᱲᱟᱜ ᱫᱚ ᱦᱟᱸᱜ ᱚᱱᱠᱟ ᱡᱟᱦᱟᱸ ᱛᱤᱥ ᱠᱚᱨᱮ ᱪᱷᱩᱴᱤ ᱠᱚ ᱧᱟᱢ ᱵᱟᱲᱟ ᱞᱮᱠᱷᱟᱱ ᱪᱟᱞᱟᱜ ᱦᱩᱭᱩᱜ-ᱟ ᱟᱨ ᱵᱟᱠᱷᱟᱱ ᱟᱵᱚᱣᱟᱜ ᱚᱱᱟ ᱯᱚᱨᱚᱵᱽ ᱯᱩᱱᱟᱹᱭ ᱠᱚᱨᱮ᱾
ᱠᱚᱫᱚ ᱚ ᱦᱚ ᱟᱫᱚ ᱛᱟᱦᱟᱞᱮ ᱤᱭᱟᱹ ᱡᱟᱦᱟᱱᱟᱜ ᱠᱟᱹᱢᱤ ᱥᱩᱛᱨᱮ ᱥᱮ ᱚᱞᱚᱜ ᱯᱟᱲᱦᱟᱜ ᱠᱟᱱ ᱜᱮᱭᱟ ᱵᱤᱱ ᱟᱫᱚ? ᱱᱚᱝᱠᱟ ᱠᱟᱹᱢᱤ ᱥᱩᱛᱨᱮ ᱫᱚ ᱵᱟᱝ ᱚᱱᱠᱟ ᱚᱞᱚᱜ ᱯᱟᱲᱦᱟᱣ ᱜᱮ᱾ ᱟᱪᱪᱷᱟ ᱟᱪᱪᱷᱟ ᱟᱨ ᱠᱟᱹᱢᱤ ᱥᱩᱛᱨᱮ ᱫᱚ, ᱢᱚᱱᱮ ᱵᱟᱲᱟ ᱦᱩᱭᱮᱱ ᱜᱮᱭᱟ ᱠᱟᱨᱚᱱ ᱱᱤᱛᱚᱜ ᱩᱢᱮᱨ ᱠᱚ ᱦᱩᱭ ᱠᱟᱱ ᱨᱮᱦᱚᱸ ᱟᱭᱳ ᱵᱟᱵᱟ ᱴᱷᱮᱱ ᱯᱚᱭᱥᱟ ᱠᱚᱭ ᱠᱚ ᱠᱟᱹᱴᱤᱡ ᱞᱟᱡᱟ ᱯᱟᱲᱟ ᱨᱮᱱᱟᱜ ᱵᱮᱯᱟᱨ ᱠᱟᱱᱟ᱾ ᱦᱳᱭ ᱦᱮᱸ ᱟᱫᱚ ᱱᱤᱛᱚᱜ ᱡᱮ ᱢᱚᱱᱮ ᱦᱩᱭᱩᱜ ᱠᱟᱱᱟ ᱵᱟᱝ ᱡᱟᱦᱟᱱᱟᱜ ᱠᱟᱹᱢᱤ ᱞᱮᱠᱷᱟᱱ ᱱᱟᱯᱟᱭᱚᱜᱼᱟ ᱡᱮ ᱠᱤᱪᱷᱩ ᱦᱟᱛ ᱠᱷᱚᱨᱪᱟ ᱥᱮ ᱡᱟᱦᱟ ᱚᱲᱟᱜ ᱛᱟᱦᱮᱸ ᱦᱩᱭᱩᱜ ᱠᱟᱱ ᱚᱱᱟ ᱵᱷᱟᱲᱟ ᱠᱷᱚᱨᱪᱟ ᱠᱚ ᱦᱚᱸ ᱩᱰᱩᱠᱚᱜᱼᱟ᱾ ᱦᱮᱸ ᱦᱮᱸ ᱟᱫᱚ ᱚᱲᱟᱜ ᱦᱚᱲ ᱠᱚ ᱢᱮᱱᱟᱮᱜ-ᱟ ᱡᱮ ᱚᱱᱠᱟ ᱫᱚ ᱩᱪᱤᱛ ᱵᱟᱝ ᱠᱟᱱᱟ ᱡᱟᱦᱟᱸ ᱛᱤᱱᱟᱹᱜ ᱞᱮ ᱫᱟᱲᱮᱭᱟᱜ-ᱟ, ᱮᱢ ᱨᱮᱱᱟᱜ ᱞᱮ ᱪᱮᱥᱴᱟᱭᱟ ᱟᱢ ᱫᱚ ᱞᱟᱦᱟ ᱦᱳᱭ ᱦᱳᱭ ᱦᱳᱭ ᱦᱩ ᱟᱫᱚ ᱚᱱᱠᱟ ᱠᱟᱹᱢᱤ ᱠᱚᱫᱚ ᱦᱟᱸᱜ ᱱᱤᱛᱚᱜ ᱦᱟᱹᱵᱤᱡ ᱫᱚ ᱵᱟᱝ ᱵᱟᱝ ᱧᱮᱞ ᱦᱩᱭ ᱠᱟᱱᱟ᱾ ᱢᱚᱱᱮ ᱫᱚ ᱢᱚᱱᱮ ᱵᱟᱲᱟ ᱦᱩᱭ ᱞᱮᱱᱟ ᱟᱫᱚ ᱢᱚᱱᱮ ᱦᱩᱭᱱᱟ ᱡᱮ ᱟᱪᱪᱷᱟ ᱟᱪᱪᱷᱟ ᱮᱜ ᱱᱚᱣᱟ ᱠᱚᱞᱮᱡᱽ ᱡᱤᱭᱚᱱ ᱥᱮ ᱟᱠᱩ
ᱥᱮ ᱯᱩᱨᱟᱹ ᱧᱚᱜ ᱞᱮᱱ ᱜᱮ ᱛᱟᱯᱚᱛᱮ
ᱮᱱᱜᱮ ᱛᱟᱯᱚᱨᱮ ᱧᱮᱞ ᱦᱩᱭᱩᱜ-ᱟ ᱢᱟᱬᱟᱝᱥᱮᱫ ᱦᱳᱭ ᱦᱳᱭ ᱱᱚᱜᱚᱭ ᱡᱮ ᱱᱚᱣᱟ ᱜᱟᱵ ᱛᱷᱟᱞᱟᱝ ᱜᱚᱞᱯᱚ ᱠᱮᱜ-ᱟ ᱟᱫᱚ ᱟᱨᱦᱚᱸ ᱢᱤᱫᱴᱮᱱ ᱠᱟᱛᱷᱟᱧ ᱫᱤᱥᱟᱹ ᱠᱮᱜᱼᱟ᱾ ᱡᱩᱫᱤ ᱛᱟᱣ ᱱᱚᱜᱚᱭ ᱛᱚ ᱦᱟᱸᱜ ᱟᱫᱚ ᱞᱟᱹᱭ ᱠᱮᱜ-ᱟ ᱵᱤᱱ ᱩᱢᱮᱨ ᱠᱚ ᱦᱩᱭᱱᱟ ᱟᱫᱚ ᱡᱩᱫᱤ ᱡᱟᱦᱟᱸ ᱛᱤᱥᱚᱝ ᱱᱟᱜ ᱚᱱᱟ ᱠᱟᱫ ᱢᱟᱨ ᱴᱚᱴᱠᱚ ᱠᱚ ᱡᱩᱫᱤ ᱵᱤᱱ ᱛᱚᱞ ᱡᱚᱝᱟᱜ-ᱟ ᱛᱟᱦᱚᱞᱮ ᱟᱫᱚ ᱥᱚᱝᱥᱟᱨ ᱨᱮᱱᱟᱜ ᱥᱟᱜᱟᱲ ᱜᱟᱹᱰᱤ ᱪᱮᱫ ᱞᱮᱠᱟ ᱱᱟᱦᱟᱜ ᱵᱤᱱ ᱞᱟᱜᱟᱭᱟ? ᱚᱱᱟ ᱡᱮᱢᱚᱱ ᱠᱷᱚᱨᱪᱟ ᱯᱟᱛᱤ ᱠᱚ ᱢᱮᱱᱟᱜ ᱟᱠᱟᱜ-ᱟ ᱩᱜ ᱟᱫᱚ ᱚᱠᱟ ᱠᱚᱨᱮ ᱠᱷᱚᱱ ᱵᱤᱱ ᱨᱟᱠᱟᱵᱟ ᱥᱮ ᱪᱮᱫ ᱞᱮᱠ ᱠᱟ ᱟ ᱥᱚᱝᱥᱟᱨ ᱨᱮ ᱪᱮᱫ ᱞᱮᱠᱟ ᱛᱟᱦᱮᱸ ᱞᱮᱱᱠᱷᱟᱱ ᱥᱩᱞᱩᱠ ᱥᱮ ᱱᱟᱯᱟᱭ ᱛᱟᱦᱮᱸ ᱜᱟᱱᱚᱜ-ᱟ? ᱱᱮᱛᱟᱨ ᱢᱚᱛᱚ ᱱᱚᱜᱚᱭ ᱟᱻ ᱜᱚᱵᱟᱵᱟ ᱫᱚᱠᱚ ᱵᱷᱮᱜᱟᱨᱮᱫ ᱠᱚᱣᱟ ᱛᱚ᱾ ᱟᱫᱚ ᱟᱵᱤᱱᱟᱜ ᱢᱚᱱᱮ ᱛᱮᱫᱚ ᱟᱹᱵᱤᱱ ᱪᱮᱫ ᱞᱮᱠᱟ ᱵᱤᱱ ᱩᱭᱦᱟᱹᱨ ᱵᱷᱟᱵᱱᱟ ᱠᱟᱜ-ᱟ? ᱚᱱᱟ ᱠᱟᱹᱴᱤᱡ ᱵᱤᱱ ᱞᱟᱹᱭ ᱞᱮᱠᱷᱟᱱ ᱱᱟᱯᱟᱭ ᱠᱚᱜ-ᱟᱢ᱾
ᱚ, ᱩᱭᱦᱟᱹᱨ ᱵᱷᱟᱵᱱᱟ ᱫᱚ ᱦᱟᱸᱜ
ᱦᱳᱭ, ᱟᱫᱚ ᱡᱟᱦᱟᱸᱭ ᱱᱚᱜ-ᱚᱭ ᱠᱚ ᱵᱟᱯᱞᱟᱜ ᱠᱟᱱᱟ ᱛᱚ, ᱟᱫᱚ ᱠᱚᱢ ᱵᱚᱭᱚᱥ ᱨᱮ ᱮ ᱠᱚᱢ ᱩᱢᱮᱨ ᱨᱮᱦᱟᱸᱜ ᱱᱚᱜ-ᱚᱭ ᱠᱟᱥᱢᱟ ᱴᱚᱴᱠᱚ ᱠᱚ ᱛᱚᱞ ᱡᱚᱝᱚᱜ ᱠᱟᱱᱟ ᱟᱫᱚ ᱟᱠᱚ ᱟᱠᱚ ᱛᱮᱜᱮ ᱱᱦᱟᱜ ᱟᱫᱚ ᱟᱭᱚ ᱵᱟᱵᱟ ᱫᱚ ᱟᱫᱚ ᱩᱱ ᱫᱚ ᱵᱟᱠᱚ ᱧᱮᱞᱮᱫ ᱠᱚᱣᱟ᱾ ᱟᱫᱚ ᱟᱹᱵᱤᱱ ᱚᱱᱟ ᱠᱚ ᱱᱤᱭᱮ ᱪᱮᱫ ᱞᱮᱠᱟ ᱵᱤᱱ ᱞᱟᱹᱭᱟ? ᱞᱟᱹᱭ ᱠᱮᱫᱟ ᱠᱟᱛᱷᱟ ᱦᱚᱸ ᱟᱹᱰᱤ ᱥᱟᱭ ᱞᱤᱧ ᱮᱢᱟᱣ ᱛᱟᱵᱮᱱᱟ᱾ ᱡᱮᱱᱚ ᱦᱚᱸᱜ-ᱚᱭ ᱠᱚᱢ ᱩᱢᱮᱨ ᱨᱮ ᱠᱚ ᱚᱞᱯᱚ ᱵᱚᱭᱚᱥ ᱨᱮ ᱡᱟᱦᱟᱸ ᱠᱚ ᱦᱚᱭ ᱩᱱᱠᱩ ᱠᱚ ᱫᱚ ᱦᱟᱸᱜ ᱱᱤᱛᱳᱜ ᱫᱚ ᱟᱜᱟᱢ ᱫᱚ ᱵᱟᱠᱚ ᱩᱭᱦᱟᱹᱨ ᱠᱟᱫᱟ ᱱᱩᱠᱩ ᱫᱚ ᱱᱤᱛᱚᱜ ᱞᱮᱠᱟ ᱱᱤᱛᱚᱜ ᱧᱮᱞᱫᱟ ᱟᱜᱟᱢ ᱫᱚ ᱦᱟᱸᱜ ᱪᱤᱠᱟᱹᱜ-ᱟ ᱚᱱᱟ ᱫᱚ ᱟᱠᱚ ᱦᱚᱸ ᱵᱟᱠᱚ ᱩᱭᱦᱟᱹᱨ ᱮᱫᱟ, ᱡᱚᱛᱚ ᱠᱷᱚᱱ ᱚᱞ ᱯᱟᱲᱦᱟᱣ ᱞᱟᱭᱤᱱ ᱠᱮ ᱢᱮᱱᱟᱜ ᱠᱷᱟᱡ ᱫᱚ ᱟᱹᱠᱤᱞ ᱜᱮᱭᱟᱱ ᱱᱟᱥᱮ ᱫᱚ ᱢᱮᱱᱟᱜ ᱠᱟᱜ ᱨᱮ ᱦᱚ ᱱᱤᱭᱟᱹᱜᱮ ᱟᱹᱞᱤᱧ ᱫᱚᱞᱤᱧ ᱢᱮᱱᱟ ᱡᱮ ᱱᱤᱡᱮᱨᱟᱜ ᱡᱟᱸᱜᱟ ᱛᱮ ᱢᱟᱲᱟᱝ ᱛᱤᱸᱜᱩᱱ ᱦᱩᱭᱩᱜ-ᱟ, ᱥᱮ ᱱᱚᱜ-ᱚᱭ ᱡᱮ ᱟᱭᱳ ᱵᱟᱵᱟ ᱟᱹᱠᱤᱱ ᱠᱷᱚᱨᱪᱟ ᱠᱟᱛᱮᱫ ᱡᱟᱦᱟᱸ ᱱᱚᱣᱟ ᱚᱞ ᱯᱟᱲᱦᱟᱣ ᱨᱮ ᱜᱚᱲᱚ ᱠᱤᱱ ᱮᱢᱚᱜ ᱠᱟᱱᱟ, ᱛᱟᱦᱞᱮ ᱱᱤᱛᱳᱜ ᱱᱤᱡᱮ ᱛᱤᱸᱜᱩ ᱠᱮᱴᱮᱡ ᱠᱟᱛᱮᱜ, ᱱᱤᱡᱮ ᱨᱳᱡᱽᱜᱟᱨ ᱥᱮᱬᱟ ᱠᱟᱛᱮᱜ ᱡᱮ ᱱᱤᱡᱮᱨᱟᱜ ᱠᱷᱚᱨᱪᱟ ᱱᱤᱡᱮ ᱨᱟᱠᱟᱵ ᱟᱨ ᱟᱭᱳ-ᱵᱟᱵᱟ ᱡᱟᱦᱟᱸ ᱢᱮᱱᱟᱜ ᱠᱟᱱᱟ ᱩᱝᱠᱤᱱ ᱦᱚᱸ ᱡᱟᱛᱮ ᱩᱝᱠᱤᱱ ᱦᱚᱸ ᱤᱧ ᱥᱟᱶᱛᱮ ᱥᱮ ᱟᱞᱮ ᱥᱚᱝᱥᱟᱨ ᱥᱮ ᱜᱷᱟᱨᱚᱸᱡᱽ ᱨᱮ ᱡᱟᱦᱟᱸ ᱠᱚ ᱢᱮᱱᱟᱜ ᱞᱮᱭᱟ ᱮᱢᱚᱱ ᱞᱮ ᱦᱮᱡ ᱟᱹᱜᱩᱣ ᱠᱟᱱᱟ ᱚᱱᱟ ᱫᱟᱭᱤᱛᱛᱚ ᱡᱚᱠᱷᱚᱱ ᱜᱮ ᱦᱟᱸᱜ ᱤᱧ ᱵᱩᱡᱟ ᱡᱮ ᱵᱟᱝ ᱱᱚᱣᱟ ᱠᱚ ᱤᱧᱤᱧ ᱧᱮᱞ ᱯᱩᱨᱟᱹᱣ ᱫᱟᱲᱮᱭᱟᱜ-ᱟ ᱩᱱ ᱥᱚᱢᱜᱟᱹᱭ ᱜᱮ ᱤᱧ ᱟᱥᱟᱭ ᱡᱮ ᱵᱟᱝ ᱠᱟᱥᱢᱟᱨ ᱴᱚᱴᱠᱚ ᱨᱮᱱᱟᱜ ᱠᱟᱛᱷᱟ ᱫᱚ ᱡᱮ ᱨᱟᱠᱟᱵ ᱢᱟ ᱢᱮᱱᱛᱮ ᱟᱪᱪᱷᱟ ᱦᱳᱭ, ᱱᱮᱜ ᱮ ᱱᱤᱛᱳᱜ ᱟᱹᱰᱤᱜᱟᱱ ᱧᱮᱞᱚᱜ ᱠᱟᱱ ᱜᱮᱭᱟ ᱚᱲᱟᱜ ᱦᱚᱲ ᱠᱚᱦᱚᱸ ᱠᱚ ᱢᱮᱱ ᱜᱚᱫᱽ ᱫᱟ ᱛᱤᱥ ᱠᱚᱨᱮ ᱚᱠᱟ ᱥᱮᱫ ᱠᱷᱚᱱ ᱪᱮᱫ ᱞᱮᱠᱟᱱ ᱠᱚ ᱪᱮᱫ ᱞᱮᱠᱟ ᱠᱚ ᱦᱮᱡ ᱥᱮᱴᱮᱨᱚᱜ ᱯᱟᱞᱮᱱ ᱜᱮ, ᱦᱳᱭ ᱦᱳᱭ, ᱱᱚᱝᱠᱟ ᱫᱚ ᱚᱲᱟᱜ ᱥᱮᱫ ᱢᱤᱜᱴᱮᱡ ᱠᱟᱛᱷᱟ ᱠᱚ ᱢᱮᱱᱟ ᱡᱮ ᱡᱩᱫᱤ ᱱᱤᱡᱮᱨᱟᱜ ᱠᱩᱥᱤ ᱥᱤᱵᱤᱞ ᱢᱤᱫᱴᱮᱡ ᱛᱟᱦᱮᱱᱟ, ᱦᱳ ᱳᱭ ᱦᱚᱭ, ᱱᱚᱣᱟ ᱫᱚ ᱡᱮᱢᱚᱱ ᱥᱮᱫᱟᱭ ᱫᱚ ᱧᱮᱞᱚᱜ ᱛᱟᱦᱮᱱᱟ ᱡᱮ ᱚᱲᱟᱜ ᱦᱚᱲᱟᱜ ᱧᱮᱞ ᱧᱮᱯ ᱯᱮᱞ ᱨᱚᱯᱚᱲ ᱠᱩᱥᱤ ᱛᱮ ᱜᱮ ᱡᱚᱛᱚ ᱠᱤᱪᱷᱩ ᱦᱳᱭ ᱦᱳᱭ ᱟᱨ ᱤᱱᱟᱹ ᱯᱚᱨᱮ ᱫᱚ ᱦᱟᱜ ᱱᱮᱛᱟᱨ ᱡᱚᱠᱷᱚᱱ ᱜᱮ ᱡᱩᱜᱽ ᱦᱟᱜ ᱯᱟᱞᱴᱟᱣ ᱦᱤᱡᱩᱜ ᱠᱟᱱ ᱛᱟᱵᱚᱱᱟ, ᱚᱝᱠᱟ ᱦᱤᱥᱟᱹᱵ ᱛᱮ ᱧᱮᱞᱚᱜ ᱠᱟᱱᱟ ᱡᱮ ᱠᱩᱥᱤ ᱥᱤᱵᱤᱞ ᱟᱹᱠᱤᱱ ᱛᱟᱞᱟᱨᱮ ᱦᱳᱭ ᱦᱳᱭ ᱥᱟᱢᱤ ᱥᱛᱨᱤ ᱛᱟᱞᱟᱨᱮ ᱵᱟᱝ ᱛᱟᱦᱮᱱ ᱠᱟᱱ ᱠᱷᱟᱡ ᱫᱚ, ᱠᱷᱟᱹᱯᱟᱹᱨᱤ ᱛᱟᱯᱟᱢ ᱨᱟᱠᱟᱵ ᱠᱟᱱ ᱜᱮᱭᱟ ᱥᱮ, ᱵᱷᱮᱜᱟᱨᱚᱜ ᱠᱟᱱ ᱜᱮᱭᱟ ᱠᱚ ᱥᱮ ᱥᱟᱠᱟᱢ ᱚᱲᱮᱡᱮᱜ ᱜᱮᱭᱟ ᱠᱚ, ᱦᱚᱭ ᱦᱚᱭ ᱦᱚᱭ᱾
ᱟᱫᱚ ᱟᱹᱞᱤᱧ
ᱛᱚ ᱟᱹᱞᱤᱧᱟᱜ ᱢᱚᱱᱮ ᱨᱮᱫᱚ ᱱᱚᱝᱠᱟ ᱢᱮᱱᱟᱜ-ᱟ ᱡᱮ ᱵᱟᱝ ᱦᱮ ᱠᱚᱥᱢᱟ ᱠᱚᱥᱴᱚ ᱠᱚ ᱚᱠᱛᱚ ᱦᱚᱸ ᱢᱮᱱᱟᱜ ᱜᱮᱭᱟ, ᱦᱚᱭ ᱜᱮᱭᱟ, ᱦᱚᱭ ᱦᱚᱭ ᱦᱚᱭ, ᱥᱮᱨᱣᱟ ᱥᱮ ᱱᱚᱣᱟ ᱥᱟᱶᱛᱟ ᱥᱚᱢᱟᱡᱽ ᱨᱮᱱᱟᱜ ᱠᱟᱱᱟ ᱡᱚᱠᱷᱚᱱ,
ᱦᱩᱭ ᱨᱮᱱᱟᱜ ᱡᱤᱱᱤᱥ ᱫᱚ ᱦᱩᱭᱩᱜ ᱜᱮᱭᱟ ᱡᱮ ᱛᱟᱨ ᱡᱮ ᱞᱚᱜᱚᱱᱚᱜ ᱦᱩᱭᱩᱜ-ᱟ ᱥᱮ ᱚᱱᱟ ᱵᱟᱨᱮᱛᱮ ᱩᱭᱦᱟᱹᱨ ᱦᱩᱭᱩᱜ-ᱟ ᱛᱮᱢᱚᱱ ᱫᱚ ᱵᱟᱝ ᱱᱤ ᱛᱚ ᱱᱤᱡᱮ ᱛᱤᱸᱜᱩ ᱠᱮᱴᱮᱡ ᱞᱮᱝᱠᱷᱟᱱ ᱩᱱ ᱩᱱᱤ ᱦᱚᱧ ᱟᱹᱥᱩᱞ ᱫᱟᱲᱮᱟᱭᱟ ᱥᱮ ᱤᱧ ᱤᱧ ᱛᱮᱦᱚᱧ ᱟᱹᱥᱩᱞ ᱫᱟᱲᱮᱭᱟᱜ-ᱟ᱾
ᱦᱚᱭ ᱦᱚᱭ ᱡᱟᱦᱟᱸ ᱫᱚ ᱦᱩᱭᱩᱜ ᱠᱟᱱᱟ ᱱᱤᱛᱳᱜ ᱫᱩᱧ ᱞᱟᱹᱭᱟ ᱡᱮ ᱠᱟᱥᱢᱟᱨ ᱴᱚᱴᱠᱚ ᱟᱹᱣᱨᱤ ᱛᱚᱞ ᱫᱚ ᱱᱟᱯᱟᱭ ᱫᱚ ᱵᱟᱝ ᱠᱟᱱᱟ᱾ ᱡᱟᱦᱟᱸ ᱫᱚ ᱱᱤᱛᱳᱜ ᱫᱚ ᱠᱷᱚᱨᱪᱟ ᱦᱚᱸ ᱟᱹᱰᱤ ᱵᱟᱹᱲᱛᱤ ᱜᱮ ᱧᱮᱞᱚᱜ ᱠᱟᱱᱟ ᱵᱟᱝ ᱥᱮ, ᱩᱱᱟᱹᱜ ᱫᱤᱱ ᱫᱚ ᱦᱩᱭᱩᱜ ᱠᱟᱱᱟ ᱠᱟᱥᱢᱟᱨ ᱴᱚᱴ ᱠᱚ ᱠᱚ ᱛᱚᱞ ᱡᱚᱝᱚᱜ ᱠᱟᱱᱟ ᱚᱲᱟᱜ ᱨᱮ ᱥᱩᱫᱩ ᱚᱲᱟᱜ ᱨᱮᱱᱟᱜ ᱠᱟᱹᱢᱤ ᱥᱮ ᱵᱟᱹᱫᱽ ᱠᱷᱮᱛ ᱨᱮᱱᱟᱜ ᱠᱟᱹᱢᱤ ᱠᱷᱟᱱᱜᱮ ᱫᱤᱱ ᱠᱚ ᱪᱟᱞᱟᱜ ᱠᱟᱱᱟ ᱟᱫᱚ, ᱱᱤᱛᱳᱜ ᱫᱚ ᱚᱱᱠᱟ ᱫᱚ ᱵᱟᱝ ᱥᱮ, ᱱᱤ ᱱᱤᱛᱳᱜ ᱫᱚ ᱡᱷᱚᱛᱚ ᱞᱮᱠᱟᱱᱟᱜ ᱜᱮ ᱡᱤᱱᱤᱥ ᱠᱚᱨᱮᱱᱟᱜ ᱡᱤᱱᱤᱥ ᱯᱟᱹᱛᱤ ᱨᱮᱱᱟᱜ ᱫᱟᱢ ᱠᱚ ᱰᱷᱮᱨ ᱠᱟᱱᱟ ᱡᱟᱦᱟᱸ ᱫᱚ ᱦᱟᱸᱜ ᱚᱱᱟ ᱫᱚ ᱡᱟᱸᱦᱟ ᱱᱟᱜ ᱵᱟᱢ ᱠᱟᱹᱢᱤ ᱜᱚᱫ ᱞᱮᱠᱷᱟᱱ ᱥᱮ ᱡᱟᱦᱱᱟᱜ ᱜᱮ ᱚᱱᱠᱟ ᱵᱮᱵᱥᱟ ᱠᱚ ᱵᱟᱝ ᱛᱟᱦᱮᱸ ᱞᱮᱱᱠᱷᱟᱱ ᱮ ᱚᱱᱟ ᱥᱚᱝᱥᱟᱨ ᱜᱟᱹᱰᱤ ᱪᱟᱞᱟᱣ ᱦᱚᱸ ᱟᱹᱰᱤ ᱡᱳᱨ ᱜᱮ ᱦᱟᱨᱠᱮᱛ ᱜᱮ ᱵᱩᱡᱷᱟᱹᱜ-ᱟ᱾ ᱟᱨ ᱡᱮᱢᱚᱱ ᱱᱤᱛᱳᱜ ᱫᱚ ᱦᱚᱜᱚᱭ ᱜᱚᱜᱚ ᱵᱟᱵᱟ ᱛᱟᱠᱚ ᱠᱚ ᱧᱮᱞ ᱦᱩᱭᱩᱜ ᱠᱟᱱᱟ, ᱥᱮ ᱚᱱᱠᱟ ᱜᱮ ᱟᱨᱦᱚᱸ ᱟᱭᱢᱟ ᱜᱷᱟᱸᱨᱚᱧᱡᱽ ᱨᱮ ᱡᱟᱦᱟᱸ ᱛᱤᱱᱟᱹᱜ ᱟᱹᱰᱤᱜᱟᱱ ᱚᱝᱠᱟ ᱜᱷᱟᱸᱨᱚᱧᱡᱽ ᱢᱮᱱᱟᱜ-ᱟ᱾ ᱩᱱᱠᱩ ᱠᱚ ᱧᱮᱞᱛᱮ ᱟᱫᱚ ᱱᱤᱛᱳᱜ ᱫᱚ ᱢᱚᱱᱮ ᱦᱳᱭᱳᱜ ᱠᱟᱱᱟ ᱥᱮ ᱡᱮ ᱛᱤᱱᱟᱹᱜ ᱠᱚᱥᱴᱚ ᱨᱮ ᱦᱮᱱᱟᱜ ᱠᱟᱜ ᱠᱚᱣᱟ ᱡᱟᱦᱟᱸ ᱫᱚ ᱚᱠᱚᱭ ᱠᱚᱫᱚ ᱜᱤᱫᱽᱨᱟᱹ ᱯᱤᱫᱽᱨᱟᱹ ᱢᱮᱱᱟᱜ ᱠᱚᱛᱟ ᱠᱚᱣᱟ ᱩᱝᱠᱩ ᱫᱚ